ᱦᱸ ᱨᱚᱲ ᱵᱮᱱ ᱟᱡᱚᱢ ᱫᱟ ᱟᱞᱤᱧᱟᱜ?
ᱦᱮᱸ ᱟᱡᱚ ᱟᱸᱡᱚᱢᱚᱜ ᱠᱟᱱ ᱛᱟ᱾
ᱚ ᱟᱵᱤᱱᱟᱜ ᱠᱟᱹᱴᱤᱡ ᱱᱮᱴᱚᱣᱟᱨᱠ ᱠᱚ ᱫᱚᱢᱮ ᱞᱮᱰᱤᱥᱴᱟᱵᱚᱜ ᱠᱟᱱ ᱫᱚ, ᱟᱵᱤᱱᱟᱜ ᱠᱟᱴᱤᱡ।
ᱦᱚᱸ ᱰᱤᱥᱴᱟᱵᱚᱜ ᱠᱟᱱ ᱯᱟᱞᱮ, ᱦᱮᱸ ᱨᱤᱢᱤᱞ ᱞᱮᱠᱷᱟᱡ ᱜᱮ ᱱᱚᱝᱠᱟ ᱧᱚᱜᱚᱜᱼᱟ ᱠᱟᱹᱴᱤᱡ। ᱟᱨ ᱱᱤᱛᱳᱜ ᱫᱩᱲᱩᱵ ᱵᱟᱲᱟ ᱠᱟᱱᱟᱞᱤᱧ ᱱᱚᱛᱮ ᱨᱮ।
ᱚ ᱛᱟᱯᱚᱨ ᱱᱟᱯᱟᱭ ᱵᱟᱲᱟ ᱜᱮ?
ᱦᱚᱸ ᱱᱟᱯᱟᱭ ᱵᱟᱲᱟ ᱜᱮ, ᱟᱵᱤᱱ ᱪᱮᱫ ᱞᱮᱠᱟ?
ᱟᱹᱞᱤᱧ ᱦᱚᱸ ᱱᱟᱯᱟᱭ ᱵᱟᱲᱟ ᱜᱮ᱾
ᱚ ᱦᱚ᱾
ᱛᱟᱦᱚᱞᱮ ᱪᱮᱜ ᱠᱚᱵᱚᱱ ᱠᱟᱹᱢᱤ ᱵᱟᱲᱟᱭ ᱮᱫᱟ ᱛᱟᱦᱚᱞᱮ?
ᱟᱫᱚ ᱱᱤᱛᱚᱝ ᱢᱟ ᱱᱟᱦᱟᱜ ᱱᱚᱜᱚᱭ ᱪᱟᱥ ᱫᱤᱱ ᱠᱟᱱᱟ᱾ ᱦᱩᱲᱩ ᱠᱚᱜᱮ ᱱᱟᱦᱟᱸᱜ ᱮ ᱨᱚᱦᱚᱭ ᱵᱟᱲᱟ ᱦᱩᱭᱩᱜ ᱞᱟᱹᱜᱤᱫ ᱦᱟᱸᱜ᱾
ᱚ ᱛᱟᱦᱚ ᱫᱟᱜ ᱡᱟᱹᱲᱤ ᱠᱚᱫᱚ ᱦᱩᱭᱩᱜ ᱠᱟᱱᱟ ᱥᱮ ᱵᱟᱝ ᱛᱚᱵᱮ ᱚᱱᱛᱮ?
ᱱᱮᱥ ᱱᱚᱝᱠᱟ ᱠᱟᱹᱴᱮᱡ ᱛᱟᱭᱚᱢ ᱧᱚᱜ ᱫᱷᱟᱨᱟ ᱜᱮᱭᱟ ᱫᱟᱜ᱾ ᱚᱱᱠᱟ ᱵᱟᱹᱫᱽ ᱠᱚ ᱵᱟᱝ ᱯᱮᱨᱮᱡ ᱟᱠᱟᱱᱟ ᱟᱫᱚ ᱛᱚᱲᱟ ᱠᱚᱢᱟ ᱢᱮᱱᱟᱜ ᱜᱮᱭᱟ ᱦᱟᱸᱜ᱾ ᱚᱱᱟᱢᱟ ᱩᱥᱩᱞ ᱠᱟᱱ ᱜᱮᱭᱟ ᱮᱱᱟᱹᱠᱷᱟᱱ ᱱᱤᱛᱚᱜ ᱫᱟᱜ ᱵᱟᱝᱛᱮ ᱨᱚᱦᱚᱭ ᱟᱹᱣᱨᱤ ᱮᱦᱚᱵᱚᱜ ᱟ ᱮᱦᱚᱵ ᱫᱚ᱾
ᱚ᱾
ᱚᱱᱛᱮ ᱫᱚᱯᱮ ᱮᱦᱚᱵ ᱵᱟᱲᱟ ᱠᱮᱜᱟ?
ᱱᱚᱛᱮ ᱦᱚᱸ ᱜᱚᱝᱠᱮ ᱫᱟᱜ ᱦᱚᱸ ᱠᱟᱹᱴᱤᱡ ᱛᱟᱭᱱᱚᱢ ᱧᱚᱜ ᱱᱟ ᱠᱟᱹᱴᱤᱡ᱾
ᱚ᱾
ᱟᱫᱚ ᱪᱟᱨᱟ ᱠᱚᱦᱚᱸ ᱵᱟᱹᱭᱦᱟᱹᱲ ᱨᱮᱱᱟᱜ ᱫᱚ ᱜᱤᱰᱤ ᱦᱩᱭ ᱠᱟᱱᱟ ᱵᱟᱹᱫᱽ ᱨᱮᱱᱟᱜ ᱫᱚ ᱵᱟᱝ ᱜᱤᱰᱤ ᱦᱩᱭ ᱟᱠᱟᱱᱟ᱾ ᱫᱟᱜ ᱵᱟᱝ ᱠᱷᱟᱹᱛᱤᱨ ᱛᱮ ᱩᱱ ᱥᱚᱢᱚᱭ, ᱟᱫᱚ ᱱᱤᱛᱳᱜ ᱢᱟ ᱫᱟᱜ ᱦᱚᱸ ᱳᱭ ᱥᱮᱨᱚᱠᱚᱢ ᱦᱚᱸ ᱵᱟᱭ ᱫᱟᱜ ᱮᱫᱟ ᱡᱮ ᱞᱚᱥᱚᱫ ᱟᱢ ᱪᱤᱠᱟᱛᱮ?
ᱫᱟᱜ ᱜᱮᱛᱚ ᱢᱟᱨᱟᱝ ᱠᱟᱛᱷᱟ ᱢᱟ ᱦᱩᱸ᱾
ᱪᱟᱨᱟ ᱠᱚ ᱦᱚᱸ ᱚᱢᱚᱱ ᱨᱮᱰᱤᱭ ᱠᱟᱱᱟ ᱟᱫᱚ ᱫᱟᱜ ᱥᱮᱨᱚᱠᱚᱢ ᱵᱚᱲᱚ ᱵᱚᱲᱚ ᱫᱟᱜ ᱞᱮᱠᱷᱟᱱ ᱢᱟ ᱟᱹᱰᱤ ᱱᱟᱯᱟᱭ ᱠᱚᱜᱼᱟ᱾ ᱞᱚᱥᱚᱫ ᱜᱟᱱ ᱠᱚᱣᱟ ᱞᱚᱥᱚᱫ ᱠᱟᱛᱮᱜ ᱡᱟᱜᱮ ᱨᱚᱦᱚᱭ ᱵᱟᱲᱟ ᱠᱚ᱾ ᱠᱟᱹᱢᱤ ᱠᱚ ᱞᱟᱦᱟ ᱠᱚᱜᱼᱟ ᱠᱷᱮᱛ ᱨᱮᱱᱟᱜ ᱠᱟᱹᱢᱤ᱾
ᱦᱩᱸ ᱦᱩᱸ᱾
ᱟᱨ ᱱᱮᱛᱟᱨ ᱢᱟ ᱡᱟ ᱧᱮᱞᱚᱜ ᱠᱟᱱᱟ ᱟᱨ
ᱟᱻ
ᱡᱟᱦᱟᱸ ᱥᱟᱨ ᱠᱚ ᱩᱰᱩᱠ ᱠᱚᱜ ᱠᱟᱱᱟ ᱱᱮᱛᱟᱨ ᱢᱟ᱾ ᱠᱮᱢᱤᱠᱮᱞ ᱡᱟᱛᱤᱭᱚ ᱥᱟᱨ᱾ ᱫᱚᱥ ᱪᱷᱟᱵᱤᱥ ᱤᱭᱩᱨᱤ ᱠᱚ ᱱᱚᱣᱟ ᱠᱚᱦᱚᱸ ᱢᱟᱜ ᱛᱚᱵᱮ ᱠᱷᱚᱫᱢᱟ ᱛᱚ ᱡᱚᱛᱚ ᱵᱮᱵᱚᱦᱟᱨ ᱠᱚ ᱵᱟᱹᱜᱤᱭᱮᱫᱟ᱾ ᱟᱠᱤᱝ ᱥᱟᱨᱮ ᱠᱚᱠᱚ ᱵᱮᱵᱚᱦᱟᱨ ᱠᱟᱫᱟ ᱟᱵᱤᱱᱟᱜ ᱱᱚᱣᱟ ᱱᱤᱭᱟᱹ ᱪᱮᱜ ᱢᱚᱱᱮ ᱛᱚᱵᱨᱟ ᱡᱤᱭᱟᱹ ᱵᱷᱟᱹᱜᱮᱭᱟ ᱥᱮ ᱵᱟᱝ ᱠᱨᱤᱝ ᱠᱮᱢᱤᱠᱮᱞ ᱥᱟᱨ?
ᱚᱱᱟ ᱢᱟ ᱢᱤᱜ ᱦᱤᱥᱟᱹᱵ ᱛᱮᱢᱟ ᱵᱷᱟᱜᱤ ᱢᱟ ᱵᱟᱭ ᱦᱩᱭᱩᱜ ᱠᱟᱱ ᱜᱮᱭᱟ ᱪᱮᱫᱟᱜ ᱥᱮ ᱫᱤᱱ ᱢᱟᱲᱟᱝ ᱦᱟᱲᱟᱢ ᱠᱚᱠᱚ ᱛᱟᱦᱮᱸ ᱞᱮᱱᱟ ᱩᱱᱠᱩ ᱡᱮᱢᱚᱱ ᱵᱷᱤᱱᱟᱥᱟᱨᱟᱜ ᱠᱚ ᱡᱚᱢ ᱛᱟᱦᱮᱱ ᱛᱮ ᱟᱹᱰᱤ ᱫᱤᱱ ᱠᱚ ᱞᱟᱥᱴᱤᱝ ᱚᱜ ᱛᱟᱦᱮᱱᱟ ᱟᱨ ᱡᱮᱢᱚᱱ ᱚᱱᱟ ᱨᱩᱣᱟᱹᱜ ᱦᱟᱹᱥᱩ ᱦᱚᱹ ᱚᱱᱠᱟ ᱵᱟᱭ ᱦᱤᱡᱩᱜ ᱛᱟᱦᱮᱱ ᱛᱟᱠᱚᱣᱟ ᱟᱨ ᱱᱮᱛᱟᱨ ᱡᱮᱢᱚᱱ ᱦᱳᱭ ᱱᱮᱛᱟᱨ ᱫᱚ ᱡᱮᱢᱚᱱ ᱱᱚᱜᱚᱭ ᱥᱟᱨᱟᱜ ᱡᱚᱛᱚ ᱡᱤᱱᱤᱥ ᱨᱮᱜᱮ ᱩᱛᱩ ᱦᱩᱭᱮᱱ ᱥᱮ ᱡᱚᱢᱟᱜ ᱱᱚᱣᱟ ᱡᱚᱛᱚ ᱡᱤᱱᱤᱥ ᱨᱮᱜᱮ ᱢᱟᱱᱮ ᱥᱟᱨᱜᱮ ᱵᱮᱵᱚᱦᱟᱨᱚᱜ ᱠᱟᱱᱟ᱾
ᱦᱳᱭ ᱟᱱᱟᱪ ᱠᱚ ᱨᱚᱦᱚᱭ ᱠᱷᱚᱱ ᱥᱩᱨᱩ ᱠᱟᱛᱮ᱾
ᱦᱳᱭ, ᱚᱱᱟ ᱤᱭᱟᱹᱛᱮ ᱱᱤᱛᱚᱜ ᱠᱟᱹᱴᱤᱡ ᱠᱟᱹᱴᱤᱡ ᱜᱤᱫᱽᱨᱟᱹ ᱠᱚ ᱡᱮᱢᱚᱱ ᱵᱤᱱ ᱧᱮᱞ ᱠᱚᱣᱟ ᱠᱟᱲᱟᱜ ᱠᱟᱱᱟ ᱠᱚ ᱥᱮ ᱚᱠᱚᱭᱟᱜ ᱚᱱᱠᱟ ᱟᱹᱰᱤ ᱢᱟᱨ ᱟᱹᱰᱤ ᱜᱟᱱ ᱢᱟᱱᱮ ᱨᱩᱣᱟᱹ ᱠᱚ ᱚᱱᱠᱟ ᱧᱮᱞᱚᱜ
ᱦᱳᱭ ᱟᱹᱰᱤ ᱨᱮᱱ ᱦᱮᱸ ᱟᱹᱰᱤ ᱨᱚᱠᱚᱢᱟᱜ ᱦᱚᱲᱢᱚ ᱨᱮ ᱤᱯᱷᱮᱠᱴ ᱠᱚᱦᱚᱸ ᱦᱤᱡᱩᱜ ᱠᱟᱱ ᱜᱮᱭᱟ᱾ ᱚᱠᱚᱭ ᱳᱭ ᱚᱠᱚᱭ ᱫᱚ ᱡᱚᱱᱢᱚ ᱛᱚᱨᱟᱮ, ᱚᱠᱚᱭ ᱫᱚ ᱛᱤ ᱠᱚ ᱦᱚᱸ ᱠᱟᱹᱴᱤᱡ ᱦᱤᱱᱟᱹ ᱱᱤᱭᱟᱹ ᱠᱚ ᱨᱟᱠᱟᱵ ᱠᱟᱨᱭᱟ ᱟᱹᱰᱤ ᱨᱚᱠᱚᱢ ᱜᱮ ᱦᱩᱭᱩᱜ ᱠᱟᱱᱟ ᱟᱭᱢᱟ ᱯᱨᱚᱵᱞᱮᱢ ᱜᱮ᱾
ᱟᱫᱚ ᱚᱱᱟ ᱦᱤᱥᱟᱹᱵᱽ ᱛᱮ ᱦᱩᱱᱟᱹᱝ ᱞᱟᱹᱭ ᱦᱩᱭᱩᱜ ᱠᱟᱱᱟ ᱡᱮᱢᱚᱱ ᱟᱵᱚ ᱱᱚᱣᱟ ᱡᱮᱢᱚᱱ ᱜᱩᱨᱤᱡ ᱠᱷᱚᱛ ᱠᱚ ᱮᱢᱟᱱ ᱠᱚ ᱱᱚᱣᱟ ᱤᱭᱟᱹ ᱵᱟᱞᱟ ᱵᱚᱱ ᱞᱟᱜᱟᱣ ᱠᱮ ᱠᱷᱟᱱ, ᱚᱱᱟ ᱫᱚ ᱦᱩᱱᱟᱹᱝ ᱪᱮᱫ? ᱡᱚᱢ ᱦᱚᱸ ᱦᱩᱱᱟᱹᱝ ᱥᱤᱵᱤᱞ ᱦᱩᱭ ᱠᱚᱜ-ᱟ, ᱟᱨ ᱟᱵᱚᱣᱟᱜ ᱦᱚᱲᱢᱚ ᱦᱚᱸ ᱦᱩᱱᱟᱹᱝ ᱵᱮᱥ ᱛᱟᱦᱮᱸ ᱠᱚᱜ ᱛᱟᱵᱚᱱᱟ ᱥᱮ᱾
ᱵᱮᱥ ᱛᱟᱦᱮᱸ ᱠᱚᱜ-ᱟ, ᱨᱩᱣᱟᱹ ᱦᱟᱹᱥᱩ ᱠᱷᱚᱱ ᱚᱲᱟᱜ ᱟᱹᱰᱤ ᱥᱟᱦᱟ ᱨᱮᱵᱚᱱ ᱛᱟᱦᱮᱸ ᱠᱚᱜ-ᱟ᱾
ᱦᱳᱭ᱾
ᱚᱱᱟᱜᱮ ᱡᱚᱛᱚ ᱦᱚᱲᱜᱮ ᱥᱚᱪᱮᱛᱚᱱ ᱫᱚ ᱱᱚᱣᱟᱜ ᱜᱮ ᱮᱢ ᱞᱟᱹᱠᱛᱤ ᱠᱟᱱᱟ, ᱡᱟᱦᱟᱸ ᱫᱚ ᱠᱮᱢᱤᱠᱮᱞ ᱥᱟᱨ ᱠᱷᱚᱡ ᱫᱚ ᱟᱹᱰᱤ ᱥᱟᱦᱟᱨ ᱦᱮᱸ ᱠᱚᱢ ᱵᱚᱱ ᱤᱭᱩᱡᱽ ᱢᱟ᱾ ᱠᱷᱚᱛ ᱠᱚ ᱜᱟᱹᱭ ᱰᱟᱹᱝᱨᱤ ᱚᱝᱠᱟ ᱫᱚᱦᱚ ᱜᱮ ᱵᱷᱟᱜᱮᱭᱟ ᱪᱮᱫᱟᱜ ᱥᱮ ᱠᱷᱚᱲ ᱦᱚᱸ ᱠᱚ ᱮᱢᱟ ᱵᱚᱱᱟ ᱦᱳᱭ, ᱾ ᱚᱱᱟ ᱥᱤ ᱦᱚᱸᱠᱚ ᱥᱤᱭᱟᱹᱣᱟᱵᱚᱱᱟ᱾ ᱚᱱᱟ ᱠᱷᱚᱛ ᱠᱚ ᱛᱮᱜᱮ ᱮᱢ ᱠᱟᱛᱮᱫ ᱜᱮ ᱡᱟᱦᱟᱸ ᱠᱷᱮᱛ ᱨᱮᱱᱟᱜ ᱦᱚᱸ ᱡᱟᱦᱟᱸᱭ ᱛᱤᱡᱩ ᱠᱚ ᱢᱮᱱᱟᱜ ᱠᱚᱣᱟ ᱡᱟᱦᱟᱸ ᱛᱤᱡᱩᱛᱮ ᱦᱩᱲᱩ ᱠᱚ, ᱦᱩᱲᱩ ᱪᱟᱞᱮ ᱜᱮ ᱦᱩᱭᱩᱜ ᱠᱟᱱᱟ ᱱᱮᱛᱟᱨ ᱢᱟᱛᱚ ᱩᱱᱟᱹᱜ ᱥᱟᱨ ᱮᱢ ᱠᱟᱛᱮᱜ ᱠᱤᱢᱠᱤᱱᱴ ᱥᱟᱨ ᱮᱢ ᱠᱟᱛᱮᱜ?
ᱦᱩᱸ᱾
ᱞᱮᱸᱰᱮᱛ ᱠᱚᱦᱚᱸ ᱠᱤᱪᱷᱩᱭᱟᱹ ᱠᱚᱦᱚᱸ ᱵᱟᱠᱚ ᱧᱮᱞ ᱧᱟᱢᱚᱜ-ᱟ᱾ ᱜᱚᱡ ᱪᱵᱟᱜ ᱠᱟᱱᱟ, ᱩᱝᱠᱩ ᱜᱚᱡ ᱠᱷᱟᱹᱛᱤᱨ ᱛᱮ ᱡᱟᱦᱟᱸ ᱵᱩᱨᱩ ᱪᱮᱫ ᱠᱚ ᱡᱮ ᱟᱞᱜᱟᱜ ᱠᱟᱱ ᱛᱟᱦᱮᱸ ᱦᱟᱥᱟ ᱚᱱᱟ ᱛᱟᱨ ᱫᱚ ᱢᱟᱛᱚ ᱚᱱᱟ ᱦᱚᱸ ᱵᱟᱝ ᱱᱮᱛᱟᱨ ᱢᱟᱛᱚ ᱡᱟᱦᱟᱸ ᱧᱮᱞᱚᱜ ᱠᱟᱱ
ᱦᱳᱭ᱾
ᱞᱟᱹᱭᱵᱮᱱ ᱞᱟᱹᱭᱵᱮᱱ᱾
ᱦᱩᱸ, ᱱᱤᱛᱳᱜ ᱢᱟ ᱱᱚᱝᱠᱟ ᱡᱮᱢᱚᱱ ᱦᱟᱥᱟ ᱠᱚᱵᱮᱱ ᱧᱮᱞᱟ ᱵᱟᱹᱫᱽ ᱠᱚᱨᱮᱱᱟᱜ ᱢᱟᱲᱟᱝ ᱡᱟᱦᱟᱸ ᱞᱮᱠᱟ ᱡᱮ, ᱡᱮᱢᱚᱱ ᱫᱟᱜ ᱞᱮᱠᱷᱟᱱ ᱜᱮ ᱠᱟᱺᱡ ᱤᱭᱟᱹ ᱱᱚᱨᱚᱢᱚᱜ ᱛᱟᱦᱮᱸᱫ ᱟᱹᱰᱤ ᱞᱟᱜᱮ ᱫᱷᱟᱨᱟ᱾ ᱟᱨ ᱱᱚᱣᱟ ᱥᱟᱨ ᱞᱟᱜᱟᱣ ᱠᱟᱛᱮᱜ ᱱᱚᱝᱠᱟᱠ ᱛᱚ ᱦᱟᱥᱟ ᱨᱮᱱᱟᱜ
ᱤᱭᱟᱹ ᱠᱚ ᱢᱟᱱᱮ ᱯᱩᱨᱟᱹ ᱠᱮᱴᱮᱡ ᱟᱠᱟᱱᱟ ᱦᱳᱭ᱾ ᱟᱨ ᱱᱤᱛᱳᱜ ᱤᱭᱟᱹᱭᱟᱵᱮᱱ ᱥᱮ ᱡᱮᱢᱚᱱ ᱥᱤᱛᱩᱝ ᱧᱚᱜᱟᱭ ᱥᱚᱸᱜᱮ ᱯᱟᱲᱟᱜᱚᱜ-ᱟ ᱢᱟᱲᱟᱝ ᱫᱚ ᱚᱱᱠᱟ ᱵᱟᱭ ᱯᱟᱲᱟᱜ ᱵᱟᱲᱟᱜ ᱛᱟᱦᱮᱸ᱾ ᱛᱟᱸᱦᱮᱱ ᱢᱟᱱᱮ
ᱦᱳᱭ ᱦᱳᱭ᱾
ᱞᱟᱦᱟ ᱛᱮᱫᱚ ᱢᱟᱱᱮ ᱜᱩᱨᱤᱡ ᱠᱷᱚᱛ ᱜᱮᱠᱚ ᱞᱟᱜᱟᱣ ᱵᱟᱲᱟᱭ ᱛᱟᱦᱮᱸᱜ-ᱟ ᱥᱮ᱾
ᱦᱳᱭ ᱦᱳᱭ, ᱜᱩᱨᱤᱡ ᱠᱷᱚᱛ ᱛᱮᱜᱮ ᱟᱨ ᱱᱮᱛᱮᱨ ᱢᱟ ᱠᱮᱢᱤᱠᱮᱞ ᱥᱟᱨᱟ ᱮᱢ ᱠᱟᱛᱮ ᱡᱟᱦᱟᱸ ᱫᱚ ᱦᱩᱭᱩᱜ ᱠᱟᱱᱟ
ᱦᱩᱸ᱾
ᱮᱢ ᱠᱟᱛᱮᱫ ᱡᱤᱵᱽ ᱡᱤᱭᱟᱹᱞᱤ ᱦᱚᱸ ᱟᱹᱰᱤ ᱚᱥᱩᱵᱤᱫᱟ ᱨᱮᱠᱚ ᱯᱟᱲᱟᱜ ᱠᱟᱱᱟ᱾ ᱠᱟᱱᱟ ᱚᱱᱟ ᱫᱟᱜ ᱛᱮᱜᱮ ᱠᱤᱱ ᱥᱟᱨ ᱵᱚᱱ ᱮᱢ ᱠᱮᱫᱟ ᱚᱱᱟ ᱫᱟᱜ ᱜᱮ ᱧᱮᱞᱮᱫ ᱠᱚ ᱰᱟᱹᱟᱝᱨᱤ ᱠᱚ ᱧᱩᱭᱮᱫᱟ ᱠᱚ᱾ ᱠᱚ᱾ ᱰᱟᱹᱟᱝᱨᱤ ᱠᱚᱦᱚᱸ ᱨᱳᱜᱽ ᱟᱡᱟᱨ ᱠᱚ ᱯᱟᱲᱟᱜ ᱠᱟᱱᱟ ᱠᱚ᱾ ᱡᱤᱵᱽ ᱡᱤᱭᱟᱹᱞᱤ ᱠᱚᱦᱚᱸ ᱚᱱᱟ ᱫᱟᱜ ᱜᱮ ᱠᱚ ᱧᱩᱭ ᱫᱟᱠᱚ ᱵᱳᱦᱮᱞ ᱪᱟᱞᱟᱜ ᱠᱟᱱᱟ᱾
ᱦᱩᱸ᱾
ᱥᱟᱶ ᱥᱟᱶᱛᱮ ᱚᱱᱟ ᱥᱟᱨ ᱮᱢ ᱠᱟᱛᱮ ᱛᱸᱤᱡᱩ ᱠᱚᱦᱚᱸ ᱠᱚ ᱜᱚᱡ ᱪᱟᱵᱟᱜ ᱠᱟᱱᱟ ᱡᱟᱦᱟᱸᱛᱮ᱾ ᱡᱮ ᱦᱩᱲᱩ ᱡᱮ ᱵᱷᱟᱜᱤ ᱦᱩᱭᱩᱜᱭ-ᱟ᱾
ᱦᱚᱸ ᱦᱩᱸ᱾ ᱟᱫᱚ ᱱᱚᱜᱼᱚᱱᱟ ᱜᱮ ᱦᱟᱸᱜ ᱮᱢᱚᱱ ᱱᱚᱛᱮ ᱫᱚ ᱟᱵᱚ ᱞᱟᱹᱭ ᱫᱚᱨᱠᱟᱨ ᱡᱚ ᱛᱚ ᱦᱚᱲ ᱩᱭᱦᱟᱹᱨ ᱫᱚᱨᱠᱟᱨ ᱛᱟᱵᱚ ᱟᱵᱚ ᱪᱮᱫ ᱵᱚᱱ ᱤᱭᱩᱡᱽ ᱠᱷᱟᱱ ᱵᱮᱥ ᱛᱟᱦᱮᱱ ᱛᱟᱵᱚᱱᱟ ᱥᱮ᱾
ᱦᱳᱭ ᱦᱳᱭ ᱦᱳᱭ ᱚᱱᱟᱜᱮ ᱡᱷᱚᱛᱚ ᱦᱚᱲ, ᱦᱳᱭ ᱚᱱᱟᱜᱮ ᱡᱷᱚᱛᱚ ᱦᱚᱲ ᱥᱟᱱᱟᱢ ᱦᱚᱲ ᱴᱷᱮᱱ ᱜᱮ ᱥᱚᱪᱮᱛᱚᱱ ᱮᱢ ᱫᱚᱨ ᱠᱟᱨ ᱥᱚᱪᱮᱛᱚᱱ ᱮᱢᱟ ᱠᱚ ᱦᱩᱭᱩᱜᱼᱟ ᱡᱟᱦᱟᱸ ᱫᱚ ᱥᱟᱨ ᱠᱚᱦᱚᱸ ᱟᱹᱰᱤ ᱠᱚᱢ ᱵᱚᱱ ᱤᱭᱩᱡᱽ ᱢᱟ᱾ ᱠᱷᱚᱛ ᱠᱚ ᱵᱮᱥᱤ ᱵᱚᱱ ᱤᱭᱩᱡᱽ ᱢᱟ᱾ ᱡᱟᱛᱮ ᱠᱷᱮᱛ ᱦᱚᱸ ᱱᱟᱯᱟᱭ ᱛᱟᱦᱮᱱ ᱢᱟ ᱟᱵᱚᱣᱟᱜ ᱦᱚᱭ ᱡᱤᱣᱤ ᱦᱟᱥᱟ ᱦᱚᱲᱢᱚ ᱠᱚᱦᱚᱸ ᱱᱟᱭ ᱱᱟᱯᱟᱭ ᱛᱮ ᱛᱟᱦᱮᱱ ᱛᱟᱵᱚᱱ ᱢᱟ᱾
ᱟᱸᱻ
ᱱᱮᱛᱟᱨ ᱫᱚ ᱥᱟᱱᱟᱢ ᱦᱚᱲ ᱜᱮ ᱧᱮᱞᱚᱜ ᱠᱟᱱᱟ ᱜᱟᱹᱭ ᱰᱟᱹᱝᱨᱤ ᱠᱚᱦᱚᱸ ᱵᱟᱠᱚ ᱞᱟᱫ ᱫᱚᱦᱚᱭᱮᱫ ᱠᱚᱣᱟ᱾
ᱦᱩᱸ᱾ ᱱᱚᱛᱮ ᱦᱚᱸ ᱚᱱᱠᱟ ᱜᱮ ᱟᱞᱮ ᱟᱹᱛᱩ ᱨᱮᱫᱚ ᱦᱟᱸᱜ ᱱᱚᱝᱠᱟ ᱠᱤᱪᱷᱩ ᱜᱟᱱ ᱢᱮᱱᱟᱜ ᱠᱚᱜᱮᱭᱟ ᱰᱟᱝᱨᱤ ᱢᱮᱨᱚᱢ ᱦᱩᱭᱮᱱᱟ ᱵᱷᱤᱰᱤ ᱠᱚ ᱢᱮᱱᱟᱜ ᱠᱚᱜᱮᱭᱟ ᱱᱟᱦᱟᱜ᱾ ᱚᱱᱠᱟ ᱰᱷᱮᱨ ᱰᱷᱮᱨ ᱫᱷᱟᱨᱟ ᱜᱮᱠᱚ ᱫᱚᱦᱚ ᱟᱠᱟᱫ ᱠᱚᱣᱟ ᱠᱚ᱾
ᱚ᱾ ᱱᱮᱛᱟᱨ ᱢᱟ ᱟᱞᱮ ᱥᱮᱫ ᱦᱚᱸ ᱡᱮ ᱜᱟᱹᱭ ᱰᱟᱹᱝᱨᱤ ᱦᱚᱸ ᱢᱮᱱᱟᱜ ᱠᱚᱣᱟ ᱠᱤᱱᱛᱩ ᱥᱮᱨᱚᱠᱚᱢ ᱫᱚ ᱩᱱᱟᱹᱜ ᱫᱚ ᱵᱟᱹᱱᱩᱜ ᱠᱚᱫᱟ ᱠᱚᱣᱟ, ᱴᱮᱠᱴᱟᱨ ᱦᱮᱡ ᱠᱟᱛᱮ ᱞᱟᱦᱟᱛᱮ ᱞᱮᱠᱟ ᱡᱟᱦᱟᱸ ᱜᱟᱹᱭ ᱰᱟᱝᱨᱤ ᱛᱮ ᱥᱤᱭᱳᱜ ᱞᱟᱛᱟᱨ ᱦᱟᱥᱟ ᱪᱮᱛᱟᱱᱚᱜᱼᱟ ᱱᱮᱛᱟᱨ ᱢᱟ ᱴᱮᱠᱴᱟᱨ ᱛᱮᱫᱚ ᱚᱱᱠᱟ ᱫᱚ ᱵᱟᱭ ᱦᱩᱭᱩᱜ ᱠᱟᱱᱟ᱾
ᱵᱟᱭ ᱦᱩᱭᱩᱜ ᱠᱟᱱᱟ ᱦᱳ, ᱦᱳᱭ᱾
ᱧᱮᱞᱚᱜ ᱠᱟᱱ ᱜᱮᱭᱟ ᱡᱟᱦᱟᱸ ᱠᱚᱨᱮ ᱱᱮᱛᱟᱨ ᱠᱷᱮᱛ ᱠᱚᱨᱮ ᱜᱮ ᱧᱮᱞᱚᱜ ᱵᱟᱝ ᱡᱮ ᱴᱮᱠᱴᱟᱨ ᱛᱮᱠᱚ ᱥᱤᱭᱮᱫᱟ ᱥᱟᱭᱤᱰ ᱠᱚᱛᱮ ᱫᱚ ᱛᱟᱦᱮᱱ ᱠᱟᱱ ᱜᱮᱭᱟ᱾
ᱦᱩᱸ᱾ ᱢᱟᱱᱮ ᱟᱲᱮ ᱥᱩᱨ ᱠᱚᱨᱮ ᱡᱮᱢᱚᱱ ᱠᱚᱪᱟ ᱵᱟᱹᱫ ᱠᱚ ᱮᱢᱟᱱ ᱠᱚ ᱚᱱᱟ ᱠᱚᱨᱮᱜ ᱫᱚ ᱚᱱᱠᱟ ᱪᱮᱦᱨᱟ ᱵᱟᱭ ᱜᱟᱱᱚᱜ-ᱟ ᱥᱮ᱾ ᱜᱟᱹᱲᱤ ᱛᱮᱫᱚ, ᱟᱨ ᱰᱟᱝᱨᱤ ᱛᱮᱠᱷᱟᱱ ᱫᱚ ᱚᱱᱠᱟ ᱜᱚᱴᱟ ᱥᱤ ᱫᱟᱲᱮᱭᱟᱜ-ᱟ ᱵᱤᱱ᱾
ᱟᱨ ᱱᱟᱦᱮᱞ ᱛᱮᱠᱷᱟᱡ ᱫᱚ ᱟᱹᱰᱤ ᱞᱟᱛᱟᱨ ᱦᱚᱸ ᱟᱹᱰᱤ ᱟᱹᱰᱤ ᱵᱮᱥ ᱥᱤ-ᱟ ᱟᱨ ᱢᱤ ᱥᱤᱱ ᱛᱮᱫᱚ ᱱᱮᱛᱟᱨ ᱫᱚ ᱧᱮᱞ ᱦᱩᱭᱩᱜ ᱠᱟᱱᱟ ᱟᱲᱟ ᱪᱷᱟᱲᱟ ᱟᱹᱲᱮ ᱟᱲᱟ ᱪᱷᱟᱲᱟ ᱟᱠᱟ ᱨᱮᱫᱚ ᱵᱷᱟᱜᱮ ᱞᱟᱹᱦᱩᱫ ᱠᱟᱱᱟ ᱟᱠᱟ ᱨᱮᱫᱚ ᱵᱟᱝ, ᱚᱱᱠᱟ ᱜᱮ ᱢᱮᱱᱟᱜᱼᱟ ᱠᱮᱴᱮᱡ ᱜᱮ᱾
ᱦᱩᱸ᱾ ᱚᱱᱠᱟᱜ ᱠᱟᱱ ᱜᱮᱭᱟ᱾
ᱚᱱᱠᱟ ᱜᱮ ᱛᱟᱞᱦᱮ ᱛᱟᱞᱦᱮ ᱜᱟᱹᱭ ᱰᱟᱝᱨᱤ ᱠᱚ ᱛᱟᱞᱦᱮ ᱛᱟ ᱱᱮᱛᱟᱨ ᱫᱚ ᱠᱚᱢ ᱵᱤᱥᱤ ᱫᱚ ᱢᱮᱱᱟᱜ ᱠᱚᱜᱮᱭᱟ ᱛᱟᱞᱦᱮ, ᱵᱟᱝ?
ᱦᱚᱸ ᱢᱮᱱᱟᱜ ᱠᱚᱜᱮᱭᱟ᱾
ᱛᱟᱞᱦᱮ ᱜᱚᱝᱠᱮ ᱛᱟᱞᱦᱮ ᱱᱮᱛᱟᱨ ᱫᱤᱱ ᱟᱥᱟᱲ ᱥᱟᱱ ᱵᱚᱸᱜᱟ ᱫᱤᱱ ᱛᱟᱞᱦᱮ ᱫᱟᱜ ᱡᱟᱹᱯᱩᱫ ᱫᱤᱱ ᱛᱟᱞᱦᱮ ᱫᱚ ᱛᱟᱞᱦᱮ ᱜᱟᱹᱭ ᱰᱟᱝᱨᱤ ᱛᱟᱞᱦᱮ ᱡᱚᱢᱟᱜ ᱫᱚ ᱚᱠᱟ ᱥᱮᱫ ᱠᱚ ᱤᱫᱤ ᱠᱚᱣᱟ? ᱤᱫᱤ
ᱚ ᱱᱚᱝᱠᱟ ᱵᱩᱨᱩ ᱠᱚ ᱢᱮᱱᱟᱜᱼᱟ ᱥᱩᱨ ᱠᱚᱨᱮᱜᱮ ᱟᱨ ᱜᱚᱰᱟ ᱠᱚ ᱢᱮᱱᱟᱜᱼᱟ ᱚᱱᱠᱟ ᱜᱷᱟᱥ ᱵᱟᱲᱟ ᱟᱠᱟᱱ ᱜᱮᱭᱟ ᱚᱱᱟ ᱠᱚᱨᱮ ᱜᱮ ᱦᱟᱸᱜ ᱜᱩᱯᱤ ᱵᱟᱲᱟ ᱦᱩᱭᱩᱜ ᱠᱟᱱᱟ, ᱦᱳᱭ᱾ ᱦᱳᱭ᱾
ᱱᱚᱛᱮ ᱫᱚ ᱢᱟ ᱜᱚᱝᱠᱮ ᱟᱞᱮ ᱥᱮᱫ ᱦᱚᱸ
ᱦᱩᱸ, ᱟᱨ ᱱᱚᱝᱠᱟ ᱞᱟᱹᱭᱮᱜᱼᱟ ᱞᱤᱧ ᱡᱮᱢᱚᱱ ᱱᱚᱣᱟ ᱦᱩᱲᱩ ᱫᱟᱞ ᱠᱟᱛᱮᱫ ᱚᱱᱟ ᱡᱟᱦᱟᱸ ᱵᱩᱥᱩᱵ ᱦᱟᱸᱜ ᱚᱱᱟ ᱫᱚᱦᱚ ᱦᱩᱭ ᱟᱠᱟᱱ ᱜᱮᱭᱟ ᱚᱱᱟ ᱠᱚᱦᱚᱸ ᱮᱢ ᱵᱟᱲᱟ ᱦᱩᱭᱩᱜ ᱠᱟᱱᱟ᱾
ᱚ᱾
ᱱᱮᱛᱟᱨ ᱢᱟ ᱟᱨᱦᱚᱸ ᱚᱱᱮ ᱜᱟᱹᱲᱤ ᱛᱮ ᱡᱟᱹᱥᱛᱤ ᱠᱚ ᱫᱟᱞ ᱮᱫ ᱠᱷᱟᱱ ᱵᱟᱹᱫᱽ ᱨᱮᱜᱮ ᱠᱚ ᱥᱮᱭᱟ
ᱥᱤᱭᱟ ᱦᱚᱪᱚᱭᱮᱜᱼᱟ᱾
ᱦᱳᱭ ᱟᱫᱚ ᱚᱱᱠᱟ ᱫᱚ ᱦᱟᱸᱜ ᱰᱟᱹᱝᱨᱤ ᱠᱚ ᱢᱮᱱᱟᱜ ᱠᱚ ᱠᱷᱟᱱ ᱟᱞᱮ ᱫᱚ ᱦᱟᱸᱜ ᱚᱱᱠᱟ ᱫᱚ ᱦᱟᱸᱜ ᱵᱟᱝ ᱜᱮ ᱱᱚᱣᱟ ᱤᱭᱟᱹ ᱛᱮᱜᱮᱞᱮ ᱫᱟᱞ ᱦᱚᱪᱚ ᱠᱟᱜᱼᱟ ᱟᱨ ᱵᱩᱥᱩᱵ ᱫᱚ ᱦᱟᱸᱜ ᱵᱮᱥᱜᱮ ᱫᱚᱦᱚ ᱦᱩᱭ ᱠᱟᱱᱟ ᱩᱱᱠᱩ ᱵᱟᱠᱷᱨᱟ ᱩᱱᱠᱩ ᱦᱚᱸ ᱵᱟᱠᱷᱟᱱ ᱪᱮᱫ ᱦᱟᱸᱜ ᱡᱚᱢ ᱦᱚᱪᱚ ᱦᱳᱭᱳᱜ-ᱟ ᱚᱱᱟ ᱵᱟᱠ
ᱵᱷᱚᱨᱥᱟ ᱞᱟᱹᱜᱤᱫ ᱡᱚᱢ ᱫᱚ ᱜᱟᱹᱭ ᱰᱟᱹᱝᱨᱤ ᱢᱮᱨᱚᱢ ᱠᱚ ᱞᱟᱹᱜᱤᱫ ᱫᱚ ᱟᱹᱰᱤ ᱜᱮ ᱛᱚᱠᱷᱚᱱ ᱟᱹᱰᱤ ᱚᱥᱩᱵᱤᱫᱷᱟ ᱜᱚᱫᱚᱜᱼᱟ᱾ ᱫᱟᱜ ᱡᱟᱹᱯᱩᱫ ᱫᱤᱱ ᱥᱟᱨᱟ ᱠᱷᱚᱱ ᱥᱮᱛᱟᱜ ᱠᱷᱚᱱ ᱫᱟᱜ ᱞᱮᱠᱟᱱ ᱡᱚᱢ ᱟᱹᱛᱤᱧ ᱠᱚᱦᱚᱸ ᱤᱫᱤ ᱦᱚᱸ ᱟᱹᱰᱤ ᱠᱚᱥᱴᱚ ᱧᱚᱜ ᱜᱮᱭᱟ᱾
ᱦᱳᱭ ᱠᱚᱥᱴᱚ ᱧᱚᱜ ᱜᱮ ᱟᱫᱚ ᱚᱱᱟ ᱤᱭᱟᱹᱛᱮ ᱥᱮᱛᱟᱜ ᱨᱮ ᱡᱚᱢ
ᱦᱮᱸ᱾ ᱛᱟᱦᱞᱮ ᱜᱚᱝᱠᱮ ᱛᱟᱦᱞᱮ ᱢᱮᱨᱚᱢ ᱠᱚᱫᱚ ᱛᱮ ᱩᱱᱠᱩ ᱦᱚᱸ ᱟᱛᱤᱧ ᱠᱚ ᱤᱫᱤ ᱠᱚᱣᱟ ᱥᱮ ᱯᱟᱞᱟ ᱠᱚᱯᱮ ᱟᱹᱜᱩᱣᱟ ᱠᱚ
ᱵᱟᱝ ᱩᱱᱠᱩ ᱦᱚᱸ ᱤᱫᱤ ᱜᱮᱭᱟ ᱰᱟᱹᱝᱨᱤ ᱥᱟᱞᱟᱜ᱾ ᱟᱫᱚ ᱫᱟᱜ ᱠᱷᱟᱱᱮ ᱩᱱᱠᱩ ᱫᱚ ᱵᱟᱠᱚ ᱛᱟᱦᱮᱱᱟ ᱞᱟᱜᱮ ᱛᱮ ᱟᱹᱜᱩ ᱦᱩᱭᱩᱜᱼᱟ ᱢᱟᱲᱟᱝ ᱛᱮ᱾ ᱩᱱᱠᱩ ᱫᱚ ᱫᱟᱜ ᱠᱚ ᱞᱚᱦᱚᱫ ᱵᱟᱠᱚ ᱥᱟᱦᱟᱣᱟ ᱥᱮ ᱩᱱᱠᱩ ᱫᱚ᱾ ᱟᱫᱚ ᱩᱱᱠᱩ ᱫᱚ ᱢᱟᱲᱟᱝ ᱨᱮᱜᱮ ᱟᱹᱜᱩ ᱦᱩᱭᱩᱜᱼᱟ ᱫᱟᱜ ᱠᱷᱟᱱᱮ᱾ ᱟᱠᱚ ᱛᱮᱜᱮ ᱠᱚ ᱫᱟᱹᱲ ᱦᱤᱡᱩᱜᱼᱟ ᱚᱲᱟᱜ ᱟᱨ ᱱᱩᱠᱩ ᱵᱷᱤᱰᱤ ᱦᱩᱭᱱᱟ ᱟᱨ ᱰᱟᱹᱝᱨᱤ ᱩᱱᱠᱩ ᱫᱚ ᱫᱟᱜ ᱨᱮᱦᱚᱸ ᱛᱟᱦᱮᱱ ᱜᱮᱭᱟ ᱠᱚ ᱵᱟᱠᱚ ᱧᱤᱨᱟ᱾
ᱦᱩᱸ ᱦᱳᱭ ᱜᱚᱝᱠᱮ ᱟᱞᱮ ᱥᱮᱫ ᱦᱚᱸ ᱱᱚᱛᱮ ᱦᱚᱸ ᱧᱮᱞᱚᱜ ᱡᱟᱦᱟ ᱫᱟᱜ ᱡᱟᱹᱯᱩᱫ ᱫᱤᱱ ᱫᱚ ᱠᱟᱹᱴᱤᱡ ᱟᱞᱮ ᱦᱚᱸ ᱟᱹᱰᱤ ᱜᱮᱞᱮ ᱠᱚᱥᱴᱚᱜᱼᱟ ᱪᱮᱫᱟᱜ ᱥᱮ ᱜᱟᱹᱭ ᱰᱟᱹᱝᱨᱤ ᱢᱮᱨᱚᱢ ᱟᱛᱤᱧ ᱞᱟᱹᱜᱤᱫ ᱡᱟᱭᱜᱟ ᱠᱚᱦᱚᱸ ᱵᱟᱹᱱᱩᱜᱼᱟ ᱱᱮᱛᱟᱨ ᱫᱤᱱ ᱫᱚ ᱜᱚᱴᱟᱜ ᱜᱮ᱾ ᱨᱚᱦᱚᱭ ᱵᱟᱲᱟ ᱠᱷᱮᱛ ᱵᱟᱹᱫᱽ ᱠᱚᱨᱮ ᱡᱟᱦᱟᱸ ᱥᱩᱨ ᱥᱩᱯᱩᱨ ᱠᱚᱨᱮ ᱰᱩᱝᱨᱤ ᱦᱚᱸ ᱴᱟᱸᱰᱤ ᱠᱚᱦᱚᱸ ᱚᱱᱠᱟ ᱥᱩᱨ ᱥᱩᱯᱩᱨ ᱠᱚᱦᱚᱸ ᱵᱟᱹᱱᱩᱜᱼᱟ ᱟᱹᱰᱤ ᱥᱟᱸᱜᱤᱧ ᱥᱟᱸᱜᱤᱧ ᱡᱟᱜᱮ ᱠᱷᱚᱲ ᱠᱚ ᱢᱮᱱᱟᱜᱼᱟ ᱚᱱᱟ ᱠᱷᱚᱲ ᱛᱮᱜᱮ ᱡᱚᱢ ᱠᱚ ᱫᱚ ᱨᱮᱸᱜᱮᱡ ᱠᱚᱞᱮ ᱢᱮᱴᱟᱣ ᱛᱟᱠᱚᱣᱟ᱾
ᱦᱮᱸ᱾
ᱟᱫᱚ ᱥᱟᱶ ᱥᱟᱶ ᱛᱮ ᱠᱟᱲᱟ ᱠᱚᱫᱚ ᱠᱷᱚᱲ ᱡᱚᱢ ᱠᱟᱛᱮᱫ ᱥᱮ ᱪᱷᱟᱹᱱᱤ ᱡᱚᱢ ᱮᱢ ᱠᱟᱛᱮᱫ ᱫᱚ ᱩᱱᱠᱩ ᱫᱚ ᱵᱮᱥᱤ ᱠᱷᱚᱱ ᱵᱟᱠᱚ ᱛᱟᱦᱮᱸᱱ ᱞᱟᱹᱜᱤᱫᱚᱜ ᱜᱮᱭᱟ ᱛᱟᱨ ᱢᱚᱫᱽᱫᱷᱮ ᱩᱱᱠᱩ ᱫᱚ ᱟᱹᱰᱤ ᱥᱟᱺᱜᱤᱧ ᱧᱚᱜ ᱜᱮ ᱟᱛᱤᱧ ᱠᱚᱦᱚᱸ ᱤᱫᱤ ᱵᱟᱲᱟ ᱦᱩᱭᱩᱜ ᱠᱟᱱᱟ᱾ ᱥᱟᱶ ᱥᱟᱶ ᱛᱮ ᱢᱮᱨᱚᱢ ᱦᱚᱸ ᱚᱱᱠᱟ ᱜᱮ ᱩᱱᱠᱩ ᱛᱤᱱᱟᱹᱜ ᱜᱟᱹ ᱛᱤᱱᱟᱹᱜ ᱮᱢ ᱟᱹᱜᱩ ᱠᱚᱣᱟ ᱦᱳᱭ᱾ ᱩᱱᱠᱩ ᱦᱚᱸ ᱡᱟᱜᱮ ᱢᱤᱫ ᱜᱷᱟᱹᱲᱤᱡ ᱠᱟᱛᱮ ᱡᱟ ᱩᱰᱟᱹᱝ ᱜᱮ ᱡᱩᱫᱤ ᱯᱷᱟᱠ ᱠᱷᱟᱱᱮ ᱩᱱᱜᱮ ᱡᱮ ᱢᱤᱫ ᱜᱷᱟᱹᱲᱤ ᱠᱟᱛᱮ ᱟᱹᱛᱤᱝ ᱤᱫᱤ ᱵᱟᱲᱟᱭ ᱦᱩᱭᱩᱜ ᱠᱟᱱᱟ ᱟᱨᱚ ᱥᱮ ᱟᱹᱜᱩ ᱠᱚ ᱨᱩᱣᱟᱹᱲ ᱦᱩᱭᱩᱜ ᱠᱟᱱᱟ᱾
ᱦᱩᱸ᱾
ᱚᱱᱠᱟ ᱜᱮᱛᱚ ᱯᱟᱨᱚᱢᱚᱜ ᱠᱟᱱᱟ᱾
ᱦᱩᱸ ᱦᱩᱸ᱾ ᱟᱪᱪᱷᱟ ᱜᱚᱝᱠᱮ ᱟᱨ ᱱᱚᱣᱟ ᱦᱩᱲᱩ ᱪᱷᱟᱰᱟ ᱟᱨ ᱡᱟᱦᱟᱱᱟᱜ ᱠᱚ ᱱᱚᱝᱠᱟ ᱪᱟᱥ ᱵᱟᱲᱟ ᱦᱩᱭᱩᱜ ᱜᱮᱭᱟ᱾
ᱦᱩᱲᱩ ᱪᱷᱟᱲᱟ ᱪᱟᱥ ᱵᱟᱥ ᱫᱚ ᱦᱩᱭᱩᱜ ᱜᱮᱭᱟ ᱜᱚᱝᱠᱮ᱾ ᱛᱩᱲᱤ ᱟᱹᱞᱩ ᱟᱯᱮ ᱥᱮᱫ ᱜᱚᱝᱠᱮ᱾
ᱦᱚᱧᱸ ᱦᱩᱭᱩᱜ ᱜᱮᱭᱟ ᱱᱚᱛᱮ ᱦᱚᱸ ᱱᱚᱝᱠᱟ ᱵᱤᱞᱟᱹᱛ ᱛᱤ ᱵᱮᱸᱜᱟᱲ ᱠᱚ ᱦᱩᱭᱱᱟ ᱟᱹᱞᱩ ᱠᱚ ᱛᱩᱲᱤ ᱠᱚ᱾
ᱚ ᱱᱮᱛᱟᱨ ᱢᱟ ᱜᱚᱝᱠᱮ ᱧᱮᱞᱚᱜ ᱚᱱᱟ ᱟᱞᱩ ᱠᱷᱚᱱ ᱥᱩᱨᱩ ᱠᱟᱛᱮ ᱵᱮᱸᱜᱟᱲ ᱠᱷᱚᱱ ᱢᱟᱹᱨᱤᱪ ᱥᱟᱱᱟᱢᱟᱜ ᱜᱮ ᱡᱮ ᱤᱭᱩᱨᱤᱭᱟᱹ ᱪᱷᱟᱲᱟ ᱵᱟᱝ ᱫᱟᱲᱮᱜ ᱠᱟᱱᱟ᱾
ᱦᱳᱭ ᱦᱳᱭ ᱟᱫᱚ ᱚᱱᱠᱟ ᱫᱚ ᱦᱟᱸᱜ ᱵᱟᱝ ᱞᱟᱜᱟᱣ ᱵᱟᱲᱟ ᱦᱩᱭᱩᱜ ᱠᱟᱱᱟ ᱤᱭᱟᱹ ᱠᱚᱫᱚ᱾ ᱟᱫᱚ ᱟᱹᱠᱷᱨᱤᱧ ᱵᱟᱠᱷᱨᱟ ᱢᱟ ᱵᱟᱝ ᱱᱤᱡᱮ ᱵᱟᱠᱷᱨᱟ ᱜᱮ ᱩᱛᱩ ᱵᱟᱠᱷᱨᱟ ᱜᱮ ᱪᱟᱥ ᱵᱟᱲᱟ ᱦᱩᱭᱩᱜ ᱠᱟᱱᱟ᱾ ᱚᱱᱟ ᱪᱤᱠᱟᱹ ᱱᱟᱜ ᱢᱟᱱᱮ ᱱᱚᱣᱟ ᱜᱩᱨᱤᱡ ᱠᱷᱟᱱ ᱜᱮ ᱜᱟᱱᱚᱜ ᱠᱟᱱᱟ ᱦᱟᱸᱜ᱾
ᱦᱮᱸ ᱟᱨ ᱠᱮᱢᱤᱠᱮᱞ ᱠᱷᱟᱨ ᱡᱟᱹᱛᱤᱭᱚ ᱠᱷᱚᱱ ᱥᱟᱦᱟ ᱠᱟᱹᱴᱤᱡ ᱠᱚᱢ ᱤᱭᱩᱡᱽ ᱜᱮ ᱵᱷᱟᱜᱮᱭᱟ᱾ ᱪᱮᱫᱟᱜ ᱥᱮ ᱚᱱᱟ ᱫᱚ ᱡᱚᱢ ᱟᱵᱚᱱ ᱥᱮ᱾
ᱦᱩᱸ᱾
ᱠᱷᱚᱛ ᱠᱚ, ᱠᱷᱚᱛ ᱫᱚ ᱮᱢ ᱵᱷᱟᱜᱤ ᱡᱷᱚᱛᱚ ᱦᱚᱲ ᱦᱚᱲᱢᱚ ᱯᱚᱠᱠᱷᱮ ᱦᱚᱸ ᱠᱷᱚᱛᱤ ᱵᱟᱭ ᱠᱷᱚᱛᱤᱭᱟ, ᱠᱚᱢ ᱠᱷᱚᱛᱤ ᱛᱮ ᱡᱟᱛᱮ ᱱᱟᱯᱟᱭ ᱵᱚᱱ ᱛᱟᱦᱮᱱ ᱢᱟ ᱡᱚᱢ ᱥᱟᱡᱟᱜ ᱢᱟ ᱫᱟᱨᱮ ᱠᱚᱦᱚᱸ ᱚᱱᱟᱜᱮ ᱥᱚᱪᱮᱛᱚᱱ ᱡᱷᱚᱛᱚ ᱦᱚᱲᱜᱮ ᱥᱟᱱᱟᱢ ᱦᱚᱲ ᱵᱚᱱ ᱮᱢᱟ ᱠᱚᱣᱟ᱾
ᱦᱩᱸ᱾
ᱟᱨ ᱱᱚᱜ-ᱱᱟ ᱢᱤᱫᱴᱟᱹᱝ ᱤᱭᱟᱹ ᱠᱚ ᱚᱰᱚᱠ ᱞᱮᱫ ᱫᱚ ᱚᱱᱟ ᱦᱚᱸ ᱟᱹᱰᱤ ᱵᱷᱟᱜᱤ ᱤᱭᱟᱹ ᱛᱟᱦᱮᱸ ᱠᱟᱱᱟ ᱥᱤᱞᱤᱱᱰᱟᱨ᱾ ᱡᱟᱦᱟᱸ ᱪᱟᱥᱮᱜ ᱠᱚ ᱛᱟᱸᱦᱮᱱᱟᱠᱚ ᱚᱱᱟ ᱠᱷᱚᱱ ᱠᱷᱚᱛ ᱠᱚ ᱵᱮᱱᱟᱣᱮᱫ ᱛᱟᱸᱦᱮᱱᱟ ᱦᱟᱥᱟ ᱨᱮᱱᱟᱜ᱾
ᱦᱚᱸ ᱦᱚᱸ᱾ ᱦᱮᱸ ᱚᱱᱟ ᱠᱮᱢᱤᱠᱮᱞ ᱥᱟᱨ ᱠᱚ ᱮᱢ ᱛᱮᱜᱮ ᱛᱚ ᱠᱷᱚᱛ ᱠᱚᱨᱮ
ᱦᱮᱸ᱾
ᱠᱷᱮᱛ ᱠᱚᱨᱮ ᱮᱢ ᱠᱟᱛᱮᱜ ᱦᱚᱸ ᱡᱟᱦᱟᱸᱭ ᱵᱷᱟᱜᱤ ᱦᱩᱭᱩᱜ ᱠᱟᱱ ᱛᱟᱦᱮᱸᱫ, ᱱᱮᱛᱟᱨ ᱫᱚ ᱩᱱᱠᱩ ᱥᱟᱨ ᱮᱢ ᱛᱮᱜᱮ ᱜᱚᱡ ᱪᱟᱵᱟᱭᱮᱱᱟ ᱠᱚᱫᱚ ᱱᱮᱛᱟᱨ ᱪᱮᱫᱟᱜ ᱥᱮ, ᱩᱝᱠᱩ ᱛᱟᱦᱮᱸᱞᱮᱱᱠᱷᱟᱱ ᱱᱟᱯᱟᱭ ᱜᱮ ᱦᱩᱭᱩᱜ ᱠᱟᱱ ᱛᱟᱦᱮᱸᱜ ᱥᱟᱱᱟᱢ ᱠᱤᱪᱷᱩ ᱜᱮ, ᱦᱩᱲᱩ ᱪᱟᱣᱞᱮ ᱠᱚᱦᱚᱸ ᱱᱟᱯᱟᱭ ᱛᱮ
ᱦᱩᱸ, ᱚᱝᱠᱟ ᱜᱮ ᱡᱚᱛᱚ ᱠᱷᱟᱨᱟᱯ ᱪᱟᱵᱟ ᱟᱠᱟᱱᱟ ᱱᱤᱛᱚᱜ ᱫᱚ᱾
ᱦᱳᱭ᱾ ᱚᱱᱟ ᱠᱷᱟᱛᱤᱨ ᱜᱮ ᱤᱧ ᱫᱚ ᱱᱚᱣᱟᱜᱤᱧ ᱞᱟᱹᱭᱟ ᱡᱮ ᱮᱸᱻ ᱤᱭᱩᱨᱤᱭᱟᱹ ᱮᱢ ᱦᱩᱭᱩᱜ ᱠᱟᱱᱟ ᱥᱟᱵ ᱠᱟᱜ ᱢᱮ ᱦᱩᱲᱩ ᱨᱚᱦᱚᱭ ᱠᱟᱛᱮᱜ, ᱚᱱᱟ ᱫᱟᱜ ᱫᱚ ᱱᱟᱦᱟᱜ ᱱᱟᱜ ᱠᱷᱟᱱ ᱩᱰᱩᱜ ᱪᱟᱞᱟᱜ ᱠᱟᱱᱟ, ᱩᱰᱩᱠ ᱪᱟᱞᱟᱣ ᱠᱟᱛᱮ ᱱᱚᱝᱠᱟ ᱧᱮᱞᱚᱜ ᱠᱟᱱᱟ ᱡᱮ ᱪᱮᱛᱟᱱ ᱵᱟ. ᱭᱦᱟᱹᱲ ᱨᱮ ᱥᱟᱨ ᱠᱚ ᱮᱢᱟᱜ ᱠᱟᱱᱟ ᱞᱟᱛᱟᱨ ᱵᱟᱹᱭᱦᱟᱹᱲ ᱨᱮ ᱚᱱᱟ ᱰᱟᱰᱤ ᱫᱟᱜ ᱛᱮᱜᱮ ᱠᱟᱱᱛᱷᱟ ᱠᱚ ᱠᱟᱪᱟᱣ ᱫᱟᱠᱚ᱾ ᱚᱱᱟ ᱫᱚ ᱟᱹᱰᱤ ᱦᱚᱲᱢᱚ ᱨᱮ ᱟᱹᱰᱤ ᱠᱷᱚᱛᱤᱠᱟᱨᱚᱠ ᱠᱟᱱᱟ᱾ ᱵᱟᱝ ᱪᱮᱫᱟᱜ ᱥᱮ ᱚᱱᱟ ᱫᱚᱠᱷᱚᱱ ᱪᱮᱛᱟᱱ ᱨᱮ ᱤᱭᱩᱨᱤ ᱫᱟᱜ ᱠᱚ ᱡᱩᱨᱤ ᱠᱚᱢᱟ ᱠᱚ ᱫᱟᱜ ᱩᱰᱩᱝ ᱠᱟᱱᱟ, ᱚᱱᱟ ᱫᱟᱜ ᱨᱮ ᱡᱩᱫᱤ ᱟᱢ ᱛᱷᱟᱹᱨᱤ ᱵᱟᱹᱴᱤ ᱜᱟᱥᱟᱣ ᱫᱚ ᱦᱚᱲᱢᱚ ᱯᱚᱠᱠᱷᱮ ᱫᱚ ᱟᱹᱰᱤ ᱵᱮᱥᱤ ᱜᱮ ᱤᱯᱷᱮᱴᱤᱡᱚᱜ-ᱟ, ᱚᱱᱟ ᱛᱟᱭᱱᱚᱢ ᱟᱝᱨᱚᱯ ᱠᱚ ᱚᱱᱟ ᱫᱟᱜ ᱜᱮ ᱰᱟᱹᱝᱨᱤ ᱠᱚ ᱧᱩᱭ ᱫᱟᱠᱚ ᱨᱩᱣᱟᱹ ᱦᱟᱹᱥᱩ ᱫᱚ